ᱦᱮᱞᱳ ᱡᱚᱦᱟᱨ ᱜᱚᱢᱠᱮ ᱦᱮᱸ ᱡᱚᱦᱟᱨ ᱜᱮ ᱜᱚᱝ
ᱟᱸᱡᱚᱢᱚᱜ ᱠᱟᱱᱟ ᱤᱧᱟᱹᱜ ᱨᱚᱲ ᱾
ᱦᱮᱸ ᱦᱮᱸ ᱟᱸᱡᱚᱢᱚᱜ ᱠᱟᱱᱟ ᱟᱡ ᱚ ᱟᱨ ᱤᱧᱟᱹᱜ ᱨᱚᱲᱮᱢ ᱟᱸᱡᱚᱢ ᱫᱟ ᱛᱚ ᱾
ᱦᱮᱸ ᱟᱸᱡᱚᱢᱚᱜ ᱠᱟᱱᱟ ᱾
ᱚᱱᱠᱟ ᱞᱮᱠᱟ ᱡᱟᱦᱟᱱᱟᱜ ᱥᱟᱰᱮ ᱠᱚ ᱵᱟᱝ ᱟᱸᱡᱚᱢᱚᱜ ᱠᱟᱱᱟ ᱛᱚ ᱾
ᱵᱟᱝ ᱟᱸᱡᱚᱢᱚᱜ ᱠᱟᱱᱟ ᱾
ᱟᱨ ᱛᱟᱦᱚᱞᱮ ᱪᱮᱜ ᱠᱚᱢ ᱪᱤᱠᱟᱹ ᱵᱟᱲᱟᱭ ᱮᱫᱟ ᱱᱤᱭᱟᱹ ᱜᱷᱟᱹᱲᱤᱡ ᱫᱚ ᱾
ᱦᱚᱜ-ᱚᱭ ᱠᱮᱫᱩᱜ ᱡᱚᱢ ᱠᱟᱛᱮᱜ ᱰᱟᱦᱟᱨ ᱥᱮᱫ ᱩᱰᱩᱝ ᱦᱳᱩ ᱦᱩᱭ ᱟᱠᱟᱱᱟ ᱟᱨᱠᱤ ᱾
ᱚ ᱟᱪᱪᱷᱟ ᱟᱪᱪᱷᱟ ᱱᱟᱯᱟᱭ ᱠᱟᱛᱷᱟ ᱾
ᱠᱮᱫᱚᱜ ᱯᱮ ᱡᱚᱢ ᱠᱮᱫᱟ ᱾
ᱦᱮᱸ ᱦᱮᱸ ᱱᱚᱜᱼᱚᱭ ᱢᱤᱫ ᱜᱷᱟᱹᱲᱤᱡ ᱞᱟᱦᱟ ᱜᱮ ᱡᱚᱢ ᱵᱟᱲᱟ ᱦᱩᱭᱱᱟ ᱡᱚᱢ ᱵᱟᱲᱟ ᱠᱟᱛᱮᱜ ᱫᱚ ᱛᱟᱦᱚᱞᱮ ᱪᱷᱟᱸᱫᱽ ᱥᱮᱡ ᱨᱮ ᱫᱩᱲᱩᱵ ᱵᱟᱲᱟ ᱦᱩᱭ ᱟᱠᱟᱱᱟ ᱦᱟᱸᱜ ᱱᱤᱭᱟᱹ ᱜᱷᱟᱹᱲᱤᱡ ᱫᱚ ᱾
ᱦᱩᱸ ᱟᱹᱰᱤ ᱱᱟᱯᱟᱭ ᱾
ᱦᱳᱭ ᱦᱳᱭ ᱟᱨ ᱛᱟᱦᱚᱞᱮ ᱛᱮᱦᱤᱧ ᱫᱚ ᱪᱮᱫ ᱠᱚᱯᱮ ᱤᱥᱤᱱ ᱞᱮᱫᱟ ᱾
ᱤᱥᱤᱱ ᱫᱚ᱾ ᱟᱫᱚ ᱦᱟᱠᱚᱲᱟ ᱥᱮ ᱟᱨ᱾ ᱟᱹᱞᱩ ᱟᱨ ᱪᱮᱫ ᱪᱚᱝ᱾
ᱚ᱾
ᱵᱟᱹᱧ ᱴᱷᱤᱠᱟᱹᱭᱮᱫᱟ ᱛᱚ ᱚᱱᱟᱜᱮ ᱟᱹᱨᱠᱤ ᱾
ᱦᱳᱭ ᱦᱳᱭ ᱟᱨ ᱛᱟᱦᱚᱸᱞᱮ ᱟᱯᱮ ᱚᱱᱛᱮ ᱫᱚ ᱪᱮᱫᱠᱟ ᱫᱟᱜ ᱡᱟᱹᱲᱤ ᱠᱚ ᱦᱩᱭ ᱵᱟᱲᱟᱜ ᱠᱟᱱᱟ ᱥᱮ ᱵᱟᱝ?
ᱵᱟᱝ ᱨᱤᱢᱤᱞ ᱠᱚ ᱨᱤᱢᱤᱞ ᱫᱟᱭ ᱡᱟᱹᱥᱛᱤ ᱜᱮ ᱠᱤᱱᱛᱩ ᱫᱟᱜ ᱫᱚ᱾ ᱵᱟᱝ ᱡᱚᱨᱚᱭ ᱫᱟᱭ-ᱼ
ᱚᱻ, ᱟᱪᱪᱷᱟ ᱟᱪᱪᱷᱟ ᱟᱨ ᱛᱟᱦᱚᱸᱞᱮ ᱱᱤᱭᱟᱹ ᱜᱷᱟᱹᱲᱤᱡ ᱫᱚ ᱚᱲᱟᱜ ᱠᱚᱨᱮ ᱥᱟᱱᱟᱢ ᱦᱚᱲ ᱱᱟᱯᱟᱭ ᱜᱮ ᱢᱮᱱᱟᱜ ᱠᱚᱣᱟ ᱛᱚ?
ᱦᱮᱸ ᱥᱟᱱᱟᱢ ᱦᱚᱲ ᱡᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ᱾ ᱟᱯᱮ ᱟᱢ ᱜᱮ ᱥᱮ ᱟᱯᱮ ᱠᱚᱨᱮᱱ ᱦᱚᱲ ᱜᱮ ᱪᱮᱫ ᱞᱮᱠᱟ?
ᱦᱮᱸ ᱦᱮᱸ ᱱᱤᱭᱟᱹ ᱜᱷᱟᱹᱲᱤᱡ ᱫᱚ ᱤᱧ ᱦᱚᱸ ᱱᱟᱯᱟᱭ ᱜᱮ ᱢᱤᱱᱟᱹᱧᱟ ᱟᱨ ᱚᱲᱟᱜ ᱠᱚᱨᱮ ᱦᱚᱸ᱾ ᱡᱚᱛᱚ ᱦᱚᱲᱜ ᱜᱮ ᱱᱟᱯᱟᱭ ᱵᱟᱲᱟ ᱜᱮ ᱢᱮᱱᱟᱜ ᱞᱮᱭᱟ ᱱᱤᱛᱚᱜ ᱫᱚ ᱟ ᱟᱪᱪᱷᱟ ᱛᱟᱦᱚᱸᱞᱮ ᱛᱤᱦᱤᱧ ᱫᱚᱞᱟᱝ ᱜᱟᱞᱢᱟᱨᱟᱜ-ᱟ ᱜᱚᱝᱠᱮ᱾ ᱱᱚᱣᱟ ᱟᱵᱚ ᱱᱚᱣᱟ ᱥᱟᱱᱛᱟᱞᱤ ᱮᱞᱵᱟᱢ ᱤᱫᱤ ᱠᱟᱛᱮᱜ ᱵᱟᱝ᱾
ᱦᱮᱸ
ᱦᱳᱭ ᱦᱳᱭ, ᱟᱪᱪᱷᱟ ᱛᱟᱦᱚᱸᱞᱮ ᱱᱚᱜᱼᱚᱭ ᱡᱮ ᱜᱚᱝᱠᱮ ᱱᱮᱛᱟᱨ ᱧᱮᱞᱚᱜ᱾ ᱚᱱᱟ ᱟᱵᱚ ᱱᱚᱣᱟ ᱥᱟᱱᱛᱟᱞᱤ ᱤᱱᱰᱟᱥᱴᱨᱤ ᱨᱮ ᱚᱱᱮ ᱱᱟᱦᱟᱸᱜ ᱡᱩᱜᱽ ᱨᱮ ᱥᱟᱦᱟ ᱮᱞᱵᱟᱢ ᱠᱚ ᱥᱮ ᱥᱮᱨᱮᱧ ᱠᱚᱠᱚ ᱩᱰᱩᱠ ᱮᱫᱟ ᱚᱱᱟ ᱨᱮ ᱧᱮᱞᱚᱜ ᱦᱟᱱᱟ ᱢᱟᱱᱮ ᱟᱹᱰᱤ ᱵᱟᱹᱲᱛᱤ ᱠᱟᱭᱛᱮᱜᱮ ᱧᱮᱞᱚᱜ ᱠᱟᱱᱟ ᱢᱟᱱᱮ ᱰᱚᱵᱚᱞ ᱢᱤᱱᱤᱝ ᱥᱮᱨᱮᱧ ᱠᱚ ᱛᱩᱫ ᱫᱟ ᱟᱨ ᱪᱮᱫ ᱛᱚ ᱱᱚᱣᱟ ᱫᱚ ᱪᱮᱫ ᱞᱟᱹᱜᱤᱫ ᱱᱚᱝᱠᱟ ᱦᱩᱭᱩᱜ ᱠᱟᱱᱟ ᱱᱚᱣᱟ ᱤᱫᱤ ᱠᱟᱛᱮ ᱡᱟᱦᱱᱟᱜ ᱟᱢ ᱠᱟᱹᱴᱤᱡ ᱞᱟᱹᱭ ᱛᱟᱞᱟᱝ ᱢᱮ᱾
ᱦᱮᱸ, ᱡᱟᱦᱟᱸ ᱵᱤᱱ ᱞᱟᱹᱭ ᱠᱮᱫᱟ ᱡᱮ ᱰᱚᱵᱚᱞ ᱢᱤᱱᱤᱝ ᱥᱮᱨᱮᱧ ᱠᱚ, ᱵᱮᱱᱟᱣ ᱫᱟ᱾ ᱛᱚ ᱱᱚᱣᱟ ᱫᱚ ᱵᱟᱝ ᱴᱷᱤᱠᱟ ᱟᱨᱠᱤ ᱛᱚ
ᱦ
ᱟᱫᱚ ᱡᱟᱦᱟᱸᱭ ᱠᱚ ᱵᱮᱱᱟᱣ ᱫᱟ ᱩᱱ ᱩᱱᱠᱩ ᱦᱚᱸᱠᱚ ᱵᱩᱡᱽ ᱫᱟᱲᱮᱭᱟᱜ ᱠᱟᱱᱟ ᱡᱮ ᱱᱚᱣᱟ ᱫᱚ ᱵᱟᱝ ᱴᱷᱤᱠᱟ ᱥᱮ ᱱᱳ ᱱᱚᱣᱟ ᱫᱚ ᱵᱟᱹᱲᱤᱡ ᱰᱟᱦᱟᱨ ᱠᱟᱱᱟ᱾ ᱛᱚ ᱚᱱᱟ ᱵᱟᱰᱟᱭ ᱠᱟᱛᱮᱜ ᱦᱚᱸ ᱚᱱᱟ ᱵᱟᱹᱲᱤᱡ ᱰᱟᱦᱟᱨ ᱨᱮ ᱜᱮ᱾ ᱠᱚ ᱛᱟᱲᱟᱢ ᱫᱟ ᱟᱨ ᱚᱱᱟ ᱵᱟᱹᱲᱤᱡᱽ ᱰᱟᱦᱟᱨ ᱛᱟᱲᱟᱢ ᱠᱟᱛᱮᱜ ᱜᱮ ᱢᱟᱱᱮ᱾ ᱡᱟᱦᱟᱱᱟᱜ ᱜᱮᱠᱚ ᱧᱟᱢ ᱫᱟ, ᱥᱮ ᱵᱮᱥᱤ ᱠᱟᱹᱣᱰᱤ ᱠᱚ᱾ ᱢᱟᱱᱮ ᱤᱱᱠᱟᱢ ᱫᱟ ᱠᱚ᱾ ᱚᱱᱟ ᱞᱟᱹᱜᱤᱫ ᱜᱮ ᱦᱚᱭᱛᱳ ᱚᱱᱟ ᱰᱟᱦᱟᱨ ᱛᱮᱠᱚ ᱛᱟᱲᱟᱢ ᱫᱟ ᱠᱤᱱᱛᱩ᱾ ᱦᱮᱸ ᱟᱠᱚ ᱚᱱᱟ ᱰᱟᱦᱟᱨ ᱠᱚ᱾ ᱛᱟᱲᱟᱢᱮᱫ ᱢᱟᱱᱮ ᱩᱫᱩᱜ ᱫᱟᱠᱚ ᱛᱟᱲᱟᱢ ᱫᱟᱞᱮ ᱠᱤᱱᱛᱩ᱾ ᱢᱟᱱᱮ ᱡᱟᱦᱟᱸ ᱟᱠᱚᱣᱟᱜ ᱡᱟᱦᱟᱸ ᱢᱟᱱᱮ ᱵᱟᱥᱛᱚᱵ ᱡᱤᱵᱚᱱ ᱛᱟᱠᱚ ᱚᱱᱟ ᱨᱮᱫᱚ ᱠᱤᱱᱛᱩ ᱚᱱᱟ ᱵᱟᱹᱲᱤᱡ ᱰᱟᱦᱟᱨ ᱨᱮᱫᱚ ᱵᱟᱠᱚ ᱛᱟᱲᱟᱢ ᱫᱟ᱾ ᱟᱵᱚ ᱠᱚ ᱩᱫᱩᱜ ᱟᱵᱚᱱ ᱠᱟᱱᱟ ᱡᱮ ᱵᱟᱹᱲᱤᱡ ᱰᱟᱦᱟᱨ ᱨᱮᱞᱮ ᱵᱟᱹᱲᱤᱡ ᱰᱟᱦᱟᱨ ᱨᱮᱞᱮ ᱛᱟᱲᱟᱢ ᱫᱟ᱾ ᱠᱤᱱᱛᱩ ᱵᱟᱥᱛᱚᱵ ᱡᱤᱵᱚᱱ ᱨᱮᱫᱚ ᱵᱟᱠᱚ ᱛᱟᱲᱟᱢ ᱫᱟ, ᱛᱚ ᱟᱵᱚ ᱩᱱᱠᱩ ᱧᱮᱧᱮᱞ ᱠᱟᱛᱮᱜ ᱵᱚᱱ ᱥᱮᱲᱟᱭᱮᱫᱟ᱾ ᱡᱮ ᱩᱱᱠᱩ ᱛᱚ ᱵᱟᱹᱲᱤᱡ ᱰᱟᱦᱟᱨ ᱨᱮᱠᱚ ᱛᱟᱲᱟᱢ ᱫᱟ ᱟᱵᱚ ᱦᱚᱸ ᱵᱚᱱ ᱛᱟᱲᱟᱢᱟ᱾ ᱚᱱᱠᱟ ᱡᱮ ᱩᱱᱠᱩ ᱠᱚ ᱩᱫᱩᱜ ᱟᱵᱚᱱ ᱠᱟᱱᱟ ᱡᱮ ᱛᱟᱲᱟᱢ ᱯᱮ ᱟᱯᱮ ᱦᱚᱸ ᱛᱚ ᱟᱵᱚ ᱦᱚᱸ ᱵᱚᱱ,
ᱦᱳᱭ ᱦᱳᱭ ᱦᱳᱭ ᱜᱚᱢᱠᱮ ᱱᱚᱣᱟ ᱢᱤᱫᱴᱮᱡ ᱠᱟᱛᱷᱟᱧ ᱞᱟᱹᱭ ᱞᱟᱹᱭ ᱞᱮ ᱛᱟᱞᱟᱝ ᱜᱮ ᱟᱡᱚᱢ ᱞᱮ ᱢᱮᱱᱛᱮ, ᱱᱚᱝᱠᱟ ᱦᱟᱸᱜ ᱜᱟᱞᱢᱟᱨᱟᱣ ᱨᱮᱱᱟᱜ ᱟᱹᱨᱤ ᱫᱚ ᱦᱟᱸᱜ ᱱᱚᱝᱠᱟ ᱠᱟᱱᱟ ᱢᱟᱱᱮ ᱚᱱᱠᱟ ᱢᱤᱫ ᱦᱚᱲ ᱜᱮ ᱛᱚ ᱚᱱᱟ ᱟᱹᱰᱤ ᱟᱭᱢᱟ ᱜᱷᱟᱹᱲᱤᱡ ᱫᱚ ᱦᱟᱸᱜ ᱵᱟᱞᱟᱝ ᱨᱚᱲᱟ ᱦᱳᱭᱥᱮ ᱢᱟᱱᱮ ᱞᱟᱹᱭ ᱠᱟᱫᱟ᱾ ᱢᱤᱫ ᱦᱚᱲ ᱤᱱᱠᱟᱹ ᱪᱚᱞᱞᱤᱥ ᱥᱮᱠᱮᱱᱰ ᱦᱟᱹᱵᱤᱡ ᱨᱚᱲ ᱠᱮᱫᱟᱭ ᱛᱟᱨᱯᱚᱨ ᱟᱨ ᱢᱤᱫ ᱦᱚᱲᱮ ᱨᱚᱲᱟᱭ ᱪᱮ ᱢᱟᱱᱮ ᱚᱱᱠᱟ ᱡᱟᱦᱟᱸ ᱞᱮᱠᱟ ᱠᱤᱱ ᱜᱟᱞᱢᱟᱨᱟᱜᱼᱟ ᱱᱚᱝᱠᱟ ᱫᱚ ᱦᱟᱸᱜ ᱢᱟᱱᱮ ᱡᱟᱦᱟᱸ ᱠᱚᱱᱵᱷᱟᱨᱡᱮᱥᱚᱱ ᱵᱚᱱ ᱢᱮᱛᱟᱜ ᱠᱟᱱᱟ ᱚᱱᱟ ᱫᱚ ᱵᱟᱝ ᱦᱩᱭᱩᱜ ᱠᱟᱱᱟ ᱱᱚᱣᱟ ᱫᱚ ᱢᱤᱫ ᱦᱚᱲᱜᱮ ᱡᱩᱫᱤ ᱟᱹᱰᱤ ᱜᱷᱟᱹᱲᱤ ᱟᱭᱢᱟ ᱜᱷᱟᱹᱲᱤᱡ ᱨᱚᱲᱟᱭ ᱛᱚ ᱚᱱᱠᱟ ᱞᱮᱠᱟ ᱞᱟᱝ ᱜᱟᱞᱢᱟᱨᱟᱜᱼᱟ ᱦᱳᱭᱥᱮ᱾
ᱦᱮᱸ ᱚᱱᱟᱜᱮ ᱟᱨᱠᱤ ᱛᱚ ᱤᱧᱤᱧ ᱢᱚᱱᱮᱦᱟ ᱡᱮ ᱱᱚᱜ-ᱚ ᱱᱚᱣᱟ ᱫᱚ ᱵᱟᱹᱲᱤᱡ ᱦᱳᱭᱳᱜ ᱠᱟᱱᱟ᱾ ᱥᱮ ᱵᱟᱹᱲᱤᱡ ᱰᱟᱦᱟᱨ ᱛᱮᱵᱚᱱ ᱛᱟᱲᱟᱢ ᱫᱟ᱾ ᱟᱹᱵᱤᱱ ᱪᱮᱫ ᱵᱤᱱ ᱢᱚᱱᱮᱭᱮᱫᱟ ᱠᱟᱹᱴᱤᱡ ᱟᱹᱵᱤᱱ ᱞᱟᱹᱭ ᱵᱤᱱ᱾
ᱦᱳᱭ ᱦᱳᱭ ᱱᱚᱣᱟ ᱢᱟ ᱡᱟᱦᱟᱸ ᱞᱮᱠᱟᱵᱤᱱ ᱞᱟᱹᱭ ᱠᱮᱫ ᱴᱷᱤᱠ ᱜᱮᱵᱤᱱ ᱢᱮᱱ ᱠᱮᱫᱟ ᱟᱨ ᱢᱟᱱᱮ ᱚᱱᱠᱟ ᱞᱮᱠᱟ ᱫᱚ ᱪᱮᱫ ᱞᱤᱧ ᱢᱮᱱᱟ ᱰᱚᱵᱚᱞ ᱢᱤᱱᱤᱝ ᱥᱮᱨᱮᱧ ᱫᱚ ᱥᱮᱨᱮᱧ ᱨᱮᱱᱟᱜ ᱢᱟᱱᱮ ᱜᱮ ᱦᱩᱭᱩᱜ ᱠᱟᱱᱟ ᱡᱮ ᱮᱴᱟᱜ ᱠᱟᱛᱷᱟᱛᱮ ᱟᱨ ᱪᱮᱫ ᱢᱟᱱᱮ ᱵᱷᱮᱱᱛᱟ ᱞᱮᱠᱟᱛᱮᱠᱚ ᱵᱩᱡᱷᱟᱹᱣ ᱦᱚᱪᱚᱭᱟ ᱢᱟᱱᱮ ᱥᱮᱨᱮᱧ ᱛᱟᱞᱟ ᱛᱮᱠᱚ ᱵᱩᱡᱷᱟᱹᱣ ᱦᱚᱪᱚᱭᱟ ᱢᱚᱱᱮ ᱨᱮᱱᱟᱜ ᱡᱟᱦᱟᱸᱱ ᱢᱚᱱᱮ ᱨᱮᱱᱟᱜ ᱠᱟᱛᱷᱟ ᱠᱚ ᱱᱚᱣᱟ ᱠᱚ ᱵᱩᱡᱷᱟᱹᱣ ᱦᱚᱪᱚᱭᱟ ᱢᱮᱱᱠᱷᱟᱱ ᱱᱮᱛᱟᱨ ᱫᱚ ᱧᱮᱞᱚᱜ ᱠᱟᱱᱟ ᱮᱢᱚᱱ ᱮᱢᱚᱱ ᱠᱟᱛᱷᱟ ᱠᱚ ᱵᱩᱡᱷᱟᱹᱣ ᱦᱚᱪᱚᱭᱮᱫᱟ ᱡᱟᱦᱟᱸ ᱛᱚ ᱢᱟᱱᱮ ᱵᱤᱱ ᱚᱱᱟ ᱨᱮᱱᱟᱜ ᱢᱟᱱᱮ ᱵᱤᱱ ᱩᱰᱩᱠᱟ ᱮᱱᱠᱷᱟᱱ ᱫᱚ ᱚᱱᱟ ᱫᱚ ᱟᱹᱰᱤ ᱵᱟᱹᱲᱤᱡ ᱜᱮ ᱵᱩᱡᱷᱟᱹᱜᱼᱟ ᱮᱱᱛᱮᱜ, ᱛᱚ ᱱᱚᱜ-ᱚ ᱱᱚᱝᱠᱟᱱᱟᱜ ᱥᱮᱨᱮᱧ ᱠᱚᱫᱚ ᱦᱟᱸᱜ ᱱᱟᱯᱟᱭ ᱫᱚ ᱵᱟᱝ ᱦᱩᱭᱩᱜ ᱠᱟᱱᱟ᱾ ᱛᱚ ᱱᱚᱣᱟ ᱠᱚᱫᱚ ᱦᱚᱸᱜᱼᱚ ᱱᱚᱝᱠᱟ ᱟᱨ ᱪᱮᱫ ᱦᱚᱛᱮᱡ ᱛᱮ ᱱᱚᱝᱠᱟ ᱠᱚ ᱩᱰᱩᱠ ᱫᱟ ᱟᱨ ᱱᱚᱣᱟ ᱦᱚᱛᱮᱡ ᱛᱮ ᱡᱟᱦᱟᱱᱟᱜ ᱚᱱᱠᱟ ᱞᱮᱠᱟ ᱞᱟᱵᱽ ᱦᱩᱭᱩᱜ ᱠᱟᱱ ᱛᱟᱠᱚᱣᱟ ᱠᱤ ᱟᱵᱤᱱ ᱪᱮᱫ ᱵᱤᱱ ᱢᱚᱱᱮᱭᱟᱫᱟ᱾
ᱦᱮᱸ ᱤᱧ ᱤᱧᱟᱹᱜ ᱢᱚᱱᱮ ᱠᱟᱱᱟ ᱞᱟᱵᱷ ᱠᱚ ᱦᱩᱭᱩᱜ ᱠᱟᱱ ᱛᱟᱠᱚᱣᱟ ᱥᱮ ᱠᱟᱹᱣᱰᱤ ᱠᱚ ᱧᱟᱢ ᱫᱟ᱾ ᱟᱭᱢᱟ ᱜᱮ ᱫᱷᱮᱨ ᱜᱮ ᱚᱱᱟ ᱞᱟᱹᱜᱤᱫ ᱜᱮ ᱦᱚᱭᱛᱚ ᱱᱚᱝᱠᱟᱱᱟᱜ ᱰᱟᱦᱟᱨ ᱨᱮᱜᱮ ᱠᱚ ᱛᱟᱲᱟᱢ ᱮᱫᱟ ᱟᱨ ᱞᱟᱦᱟᱛᱮ ᱡᱟᱦᱟᱸ ᱥᱮᱨᱮᱧ ᱠᱚ ᱵᱮᱱᱟᱣ ᱠᱮᱭᱟ ᱟᱵᱤᱱ ᱪᱮᱫ ᱞᱮᱠᱟᱵᱤᱱ ᱵᱩᱡᱽ ᱠᱮᱭᱟ ᱢᱟᱱᱮ ᱵᱩᱡᱽ ᱠᱮᱭᱟ ᱵᱤᱱ ᱥᱮ ᱵᱩᱡ ᱜᱮᱭᱟ ᱵᱤᱱ ᱟᱸᱡᱚᱢ ᱠᱟᱛᱮᱫ ᱛᱚ ᱩᱱ ᱚᱱᱟ ᱠᱟᱹᱴᱤᱡ ᱞᱟᱹᱭ ᱵᱤᱱ᱾
ᱮᱠᱟᱞ ᱮᱠᱟᱞ ᱱᱚᱣᱟ ᱫᱚ ᱞᱟᱦᱟ ᱛᱮᱱᱟᱜ ᱥᱮᱨᱮᱧ ᱟᱨ ᱱᱮᱛᱟᱨᱟᱜ ᱥᱮᱨᱮᱧ ᱡᱩᱫᱤ ᱵᱤᱱ ᱛᱩᱞᱟᱹᱡᱚᱠᱷᱟᱭᱟ ᱮᱱᱠᱷᱟᱱ ᱫᱚ ᱟᱹᱰᱤ ᱜᱮ ᱵᱷᱮᱜᱟᱨ ᱜᱮᱭᱟ ᱟᱨ ᱪᱮᱫ ᱞᱟᱦᱟ ᱚᱱᱠᱟᱱᱟᱜ ᱥᱮᱨᱮᱧ ᱟᱸᱡᱚᱢ ᱞᱮᱠᱷᱟᱱ ᱢᱟᱱᱮ ᱢᱚᱱᱮ ᱨᱮ ᱢᱟᱱᱮ ᱢᱮᱫ ᱴᱮᱱ ᱡᱟᱦᱟᱸ ᱞᱮᱠᱟ ᱟᱹᱭᱠᱟᱹᱜᱼᱟ ᱟᱨ ᱪᱮᱫ ᱞᱟᱦᱟ ᱟᱞᱤᱧ ᱫᱚ ᱱᱮᱛᱟᱨ ᱦᱚᱸ ᱢᱟᱱᱮ ᱞᱟᱦᱟ ᱛᱮᱱᱟᱜ ᱥᱮᱨᱮᱧ ᱠᱚᱜᱮᱞᱤᱧ ᱟᱸᱡᱚᱢ ᱵᱟᱲᱟᱭᱟ ᱟᱹᱰᱤ ᱨᱟᱹᱥ ᱠᱟᱹ ᱧᱚᱜ ᱜᱮ ᱵᱩᱡᱷᱟᱹᱜᱼᱟ ᱟᱨ ᱱᱮ ᱛᱟᱨᱟᱜ ᱥᱮᱨᱮᱧ ᱫᱚ ᱱᱚᱝᱠᱟ ᱠᱚ ᱩᱰᱩᱠ ᱫᱟ ᱟᱨ ᱪᱮᱫ ᱧᱮᱞᱚᱜ ᱠᱟᱱᱟ ᱡᱮ ᱟᱵᱚ ᱢᱟᱹᱱᱢᱤ ᱦᱚᱸ ᱢᱟᱱᱮ ᱚᱱᱠᱟᱱᱟᱜ ᱡᱤᱱᱤᱥ
ᱚᱱᱠᱟᱱᱟᱜ ᱡᱤᱱᱤᱥ ᱜᱮᱵᱚᱱ ᱢᱟᱱᱮ ᱠᱩᱥᱤᱭᱟᱜ ᱠᱟᱱᱟ ᱵᱚᱱ ᱟᱨᱠᱤ ᱠᱩᱥᱤᱭᱟᱜ ᱠᱟᱱᱟ ᱵᱚᱱ ᱪᱮᱫ ᱚᱱᱠᱟᱱᱟᱜ ᱥᱮᱨᱮᱧ ᱜᱮ ᱵᱟᱹᱲᱛᱤ ᱵᱚᱱ ᱟᱸᱡᱚᱢ ᱫᱟ ᱥᱮ ᱡᱟᱹᱥᱛᱤ ᱵᱚᱱ ᱟᱸᱡᱚᱢ ᱫᱟ᱾
ᱮᱠᱟᱞ ᱮᱠᱟᱞ ᱮᱱᱠᱷᱟᱱ ᱛᱟᱦᱚᱞᱮ ᱪᱮᱫ ᱠᱚ ᱪᱤᱠᱟᱹᱭᱮᱫᱟ ᱡᱟᱦᱟᱸᱭ ᱩᱱᱠᱩ ᱥᱮᱨᱮᱧ ᱠᱚ ᱚᱞ ᱫᱟ ᱡᱟᱦᱟᱸᱭ ᱠᱚ ᱵᱮᱱᱟᱣ ᱫᱟ ᱩᱱᱠᱩ ᱦᱚᱸ ᱪᱮᱫ ᱠᱚ ᱪᱤᱠᱟᱹᱭᱫᱟ ᱡᱮ ᱱᱩᱠᱩ ᱢᱟ ᱱᱚᱝᱠᱟᱱᱟᱜ ᱜᱮᱠᱚ ᱠᱩᱥᱤᱭᱟᱜ ᱠᱟᱱᱟ, ᱮᱱᱠᱷᱟᱱ ᱛᱟᱞᱦᱮ ᱱᱚᱝᱠᱟᱱᱟᱜ ᱜᱮ ᱵᱮᱱᱟᱣ ᱦᱩᱭᱩᱜ-ᱟ, ᱮᱱᱠᱷᱟᱱ ᱱᱚᱣᱟ ᱫᱚ ᱦᱟᱸᱜ ᱩᱱᱠᱩᱣᱟᱜ ᱦᱚᱸ ᱫᱳᱥ ᱫᱚ ᱠᱟᱱᱟ ᱟᱨ ᱟᱵᱚᱣᱟᱜ ᱦᱚᱸ ᱡᱚᱠᱟᱱ ᱱᱚᱝᱠᱟᱱ ᱢᱟᱹᱱᱢᱤᱭᱟᱜ ᱦᱚᱸ ᱢᱟᱹᱱᱢᱤ ᱫᱚ ᱮᱱᱛᱮᱫ ᱡᱟᱦᱟᱸ ᱞᱮᱠᱟᱢ ᱩᱫᱩᱜ ᱮᱭᱟ ᱚᱱ ᱠᱟᱱᱟᱜ ᱜᱮ ᱧᱮᱞᱟᱭ ᱟᱨ ᱟᱵᱚᱣᱟᱜ ᱫᱚ
ᱛᱚ ᱩᱱ ᱚᱱᱟ ᱥᱮᱨᱮᱧ ᱵᱚᱱ ᱟᱸᱡᱚᱢ ᱫᱟ ᱥᱮ ᱠᱩᱥᱤᱭᱟᱜ ᱠᱟᱱᱟ ᱵᱚᱱ ᱚᱱᱟ ᱞᱟᱹᱜᱤᱫ ᱜᱮ ᱢᱟᱱᱮ ᱟᱠᱚ ᱦᱚᱸ ᱚᱱᱟ ᱥᱮᱨᱮᱧ ᱵᱮᱱᱟᱣ ᱵᱮᱱᱟᱣ ᱞᱟᱹᱜᱤᱫ ᱥᱮ ᱵᱮᱱᱟᱣ ᱠᱟᱛᱮᱜ ᱨᱟᱹᱥᱠᱟᱹ ᱠᱚ ᱵᱩᱡᱷᱟᱹᱣ ᱫᱟ ᱥᱮ ᱠᱟᱹᱣᱰᱤ ᱠᱚ ᱧᱟᱢ ᱫᱟ᱾
ᱮᱠᱟᱞ ᱮᱠᱟᱞ᱾ ᱚᱱᱚ ᱚᱝᱠᱟ ᱛᱟᱦᱟᱞᱮ ᱚᱱᱟ ᱦᱚᱛᱮᱡ ᱛᱮ ᱩᱱᱠᱩ ᱦᱚᱸ ᱚᱝᱠᱟᱱᱟᱜ ᱥᱮᱨᱮᱧ ᱜᱮᱠᱚ ᱩᱰᱩᱠ ᱫᱟ ᱟᱨ ᱪᱮᱫ᱾ ᱛᱚ ᱱᱚᱣᱟ ᱫᱚ ᱱᱚᱝᱠᱟ ᱫᱚ ᱵᱟᱝ ᱠᱟᱱᱟ ᱡᱮ ᱟᱢ ᱡᱩᱫᱤ ᱱᱟᱯᱟᱭ ᱧᱚᱜ ᱥᱮᱨᱮᱧᱮᱢ ᱩᱰᱩᱠᱟ ᱛᱚ ᱵᱟᱠᱚ ᱧᱮᱞ ᱛᱟᱢᱟ ᱢᱮᱱᱠᱷᱟᱱ ᱟᱵᱚᱣᱟᱜ ᱢᱟᱱᱮ ᱟᱵᱚ ᱢᱟᱹᱱᱢᱤ ᱱᱮᱛᱟᱨ ᱢᱟᱹᱱᱢᱤᱭᱟᱜ ᱪᱤᱱᱛᱟᱹ ᱵᱷᱟᱵᱽᱱᱟ ᱜᱮ ᱟᱨ ᱪᱮᱫ ᱮᱴᱟᱜ ᱨᱚᱠᱚᱢ ᱠᱟᱱᱟ᱾
ᱦᱩᱸ ᱚᱱᱟᱜᱮ ᱟᱨ ᱟ ᱢᱟᱱᱮ ᱪᱮᱫ ᱤᱧ ᱞᱟᱹᱭᱟ ᱚᱱᱟ ᱢᱟᱱᱮ ᱯᱷᱮᱢᱮᱞᱤ ᱥᱟᱛᱮᱜ ᱥᱮ ᱯᱚᱨᱤᱵᱟᱨ ᱥᱟᱛᱮᱜ ᱥᱮ ᱟᱹᱭᱩ ᱵᱟᱵᱟ ᱥᱟᱛᱮᱜ ᱫᱚ ᱱᱚᱣᱟ ᱥᱮᱨᱮᱧ ᱠᱚ ᱮᱠᱞᱟᱛ ᱢᱟᱱᱮ ᱟᱸᱡᱚᱢ ᱵᱟᱢ ᱫᱟᱲᱮᱭᱟᱜ-ᱟ᱾ ᱟᱸᱡᱚᱢ ᱦᱳᱭ ᱞᱮᱠᱷᱟᱱ ᱟᱢ ᱮᱠᱞᱟᱛᱮ ᱟᱸᱡᱚᱢ ᱦᱳᱭᱳᱜ ᱛᱟᱢᱟ ᱵᱟᱠᱷᱟᱱ ᱦᱮᱰᱯᱷᱳᱱ ᱵᱮᱵᱚᱦᱟᱨ ᱦᱳᱭᱳᱜ ᱛᱟᱢᱟ᱾
ᱮᱠᱟᱞ ᱮᱠ᱾ ᱠᱟᱞ ᱱᱚᱣᱟ ᱫᱚ ᱮᱠᱟᱞ ᱥᱟᱹᱨᱤ ᱠᱟᱛᱷᱟ ᱢᱮᱱ ᱠᱮᱫᱟ ᱱᱚᱝᱠᱟ ᱱᱚᱝᱠᱟᱱ ᱥᱮᱨᱮᱧ ᱠᱚ ᱛᱩᱫ ᱫᱟ ᱱᱮᱛᱟᱨ ᱫᱚ ᱦᱟᱱᱮ ᱚᱲᱟᱜ ᱦᱚᱲ ᱥᱟᱢᱟᱝ ᱨᱮ ᱟᱸᱡᱚᱢ ᱦᱚᱸ ᱢᱟᱱᱮ ᱟᱹᱰᱤ ᱞᱟᱡᱟᱣ ᱯᱟᱲᱟ ᱜᱮ ᱟᱹᱭᱠᱟᱹᱜ-ᱟ ᱵᱟᱝ?
ᱦᱩᱸ ᱟᱫᱚ ᱩᱸ ᱤᱧ ᱫᱤᱫᱤ ᱤᱧ ᱫᱤᱫᱤ ᱢᱟᱱᱮ ᱤᱧ ᱫᱟᱹᱭ ᱩᱸ ᱟᱨ ᱟᱹᱰᱤ ᱫᱤᱱ ᱞᱟᱦᱟᱨᱮ ᱢᱮᱫᱴᱟᱝ ᱠᱟᱛᱷᱟ ᱢᱮᱛᱟᱫᱤᱧ ᱛᱟᱦᱮᱸᱜᱟᱭ ᱡᱮ ᱦᱚᱲ ᱥᱮᱨᱮᱧ ᱫᱚ ᱱᱚᱝᱠᱟ ᱜᱮ ᱡᱮ ᱢᱟᱱᱮ ᱢᱫᱫᱴᱟᱝ ᱠᱩᱲᱤ ᱜᱮ ᱵᱩᱡᱷᱟᱹᱣ ᱦᱚᱪᱚᱭᱮ ᱠᱟᱱᱟᱭ, ᱢᱟᱱᱮ ᱚᱱᱟ ᱥᱮᱨᱮᱧ ᱨᱮ ᱢᱟᱱᱮ ᱢᱟᱱᱮ ᱟᱭᱢᱟ ᱥᱮᱨᱮᱧ ᱜᱮ ᱧᱮᱞᱚᱜ ᱠᱟᱱᱟ᱾ ᱰᱟᱸᱰᱟ ᱞᱩᱴᱤ ᱥᱮ ᱮᱴᱟᱜ ᱠᱤᱪᱷᱩ ᱱᱤᱭᱮ ᱢᱟᱱᱮ ᱢᱟᱱᱮ ᱨᱚᱲ ᱫᱟᱭ ᱟᱨᱠᱤ ᱠᱩᱲᱤ ᱦᱚᱯ ᱦᱚᱯ ᱯᱚᱱ ᱱᱤᱭᱟᱹᱜᱮ ᱚᱱᱟ ᱥᱮᱨᱮᱧ ᱫᱚ ᱵᱮᱱᱟᱜ ᱠᱟᱱᱟ᱾ ᱟᱫᱚ ᱤᱧ ᱦᱚᱧ ᱢᱚᱱᱮ ᱠᱮᱫᱟ ᱡᱮ ᱦᱮᱸ ᱡᱷᱚᱛᱚ ᱥᱮᱨᱮᱧ ᱜᱮ ᱥᱮ ᱵᱮᱥᱤᱨ ᱵᱷᱟᱜ ᱥᱮ ᱥᱮᱨᱮᱧ ᱨᱮᱜᱮ ᱚᱝᱠᱟ ᱟᱨᱠᱤ ᱡᱮ ᱰᱟᱸᱰᱟ ᱞᱩᱴᱤ ᱡᱟᱦᱟᱱᱟᱜ ᱜᱮ ᱟᱨᱠᱤ ᱵᱩᱡᱷᱟᱹᱣ ᱦᱚᱪᱚᱭᱫᱟᱭ᱾ ᱢᱟᱱᱮ ᱠᱩᱲᱤ ᱦᱚᱯᱚᱱᱟᱜ ᱜᱮ ᱛᱚ ᱚᱱᱟ ᱠᱚ ᱵᱟᱫ ᱠᱟᱛᱮᱫ ᱡᱩᱫᱤ ᱟᱵᱚ ᱢᱟᱱᱮ ᱮᱢᱱᱤ ᱢᱟᱱᱮ ᱪᱮᱫ ᱤᱧ ᱞᱮᱭᱟ ᱡᱷᱟᱨᱱᱟ ᱠᱚ ᱡᱷᱟᱨᱱᱟ ᱠᱤᱱᱵᱟ ᱢᱟᱱᱮ ᱯᱚᱠᱤ ᱯᱚᱠᱤᱛᱤ ᱱᱤᱭᱮ ᱵᱚᱱ ᱥᱮᱨᱮᱧ ᱢᱟ ᱛᱚ ᱚᱱᱟ ᱵᱷ
ᱵᱟᱝ ᱵᱟᱝ ᱱᱚᱣᱟ ᱫᱚ ᱴᱷᱤᱠ ᱜᱮᱢ ᱞᱟᱹᱭᱫᱟ ᱮᱴᱟᱜ ᱮᱴᱟᱜ ᱡᱩᱫᱤ ᱡᱟᱹᱛᱤᱭᱟᱜ ᱥᱮᱨᱮᱧ ᱠᱚᱢ ᱧᱮᱞᱟ ᱥᱮ ᱩᱱᱠᱩ ᱫᱚ ᱚᱱᱟ ᱠᱚ ᱛᱟᱞᱟᱛᱮ ᱢᱟᱱᱮ ᱟᱠᱚᱣᱟᱜ ᱢᱚᱱᱮ ᱨᱮᱱᱟᱜ ᱠᱟᱛᱷᱟ ᱥᱮ, ᱡᱟᱦᱟᱸ ᱦᱚᱭᱛᱳ ᱚᱱᱼᱼ ᱠᱟᱱᱟᱜ ᱢᱟᱱᱮᱻ ᱵᱟᱨᱭᱟ ᱫᱩᱞᱟᱹᱲ ᱨᱮᱱᱟᱜ ᱫᱩᱞᱟᱹᱲ ᱨᱮᱱᱟᱜ ᱟᱨ ᱪᱮᱫ ᱜᱟ-ᱜ ᱜᱟᱵᱟᱱ᱾ ᱠᱟᱛᱷᱟ ᱚᱱᱟ ᱠᱚ ᱚᱱᱟ ᱥᱮᱨᱮᱧ ᱛᱟᱞᱟᱛᱮᱭᱻ ᱵᱩᱡᱷᱟᱹᱣ ᱦᱚᱪᱚᱭᱟ ᱟᱨ ᱪᱮᱫ ᱢᱮᱱᱠᱷᱟᱱ ᱱᱮᱛᱼᱼ ᱛᱟᱨ ᱫᱚ ᱟᱵᱚᱣᱟᱜ ᱥᱟᱱᱛᱟᱞᱤ ᱥᱮᱨᱮᱧ ᱨᱮᱫᱚ ᱪᱮᱫ ᱧᱮᱞᱚᱜ ᱠᱟᱱᱟ, ᱢᱤᱫᱴᱮᱱ ᱠᱩᱲᱤ ᱜᱤᱫᱽᱨᱟᱹ-ᱟᱜ ᱥᱮ ᱩᱱᱤᱭᱟᱜ ᱡᱟᱦᱟᱸ ᱚᱱᱟ ᱦᱚᱲᱢᱚ ᱚᱱᱟᱼᱼ ᱠᱩ ᱱᱤᱭᱟᱹᱜᱮ ᱟᱨ ᱪᱮᱫ, ᱥᱮᱨᱮᱧ ᱠᱚ ᱵᱮᱱᱟᱣ ᱮᱫᱟ᱾ ᱮᱱᱠᱷᱟᱱ ᱥᱮᱨᱮᱧ ᱫᱚ, ᱚᱱᱠᱟ ᱞᱮᱠᱟ ᱫᱚ ᱵᱟᱝ ᱮᱴᱟᱜ- ᱮᱴᱟᱜ, ᱦᱳᱭ᱾
ᱛᱮ-ᱜ ᱫᱟᱹ-ᱫ ᱫᱟᱲᱮ ᱯᱟᱞᱟ ᱠᱤᱝᱵᱟ ᱡᱷᱟᱨᱱᱟ ᱠᱚ ᱢᱮᱱᱟᱜ-ᱟ᱾ ᱚᱱᱟ ᱠᱚ ᱱᱤᱭᱮ ᱥᱮᱨᱮᱧ ᱵᱮᱱᱟᱣ ᱞᱮᱠᱷᱟᱱ ᱦᱚᱸ ᱟᱜ ᱢᱟᱱᱮ ᱟᱹᱰᱤ ᱱᱟᱯᱟᱭ ᱥᱮᱨᱮᱝ ᱦᱳᱭᱜ-ᱟ ᱥᱮ ᱪᱮᱫ?
ᱮᱠᱟᱞ ᱮᱠᱟᱞ
ᱦᱩᱸ ᱡᱟᱦᱟᱸ ᱢᱟᱱᱮ ᱦᱚᱸᱜ-ᱚᱭ, ᱦᱟᱞᱮ ᱥᱮᱨᱮᱧ ᱠᱚ ᱵᱮᱱᱟᱣ ᱞᱮᱫᱟ, ᱤᱧ ᱫᱚᱢᱮᱧ ᱠᱩᱥᱤ ᱞᱮᱫᱟ ᱢᱟᱱᱮ ᱥᱩᱫᱩᱜ ᱠᱟᱹᱴᱤᱡ ᱪᱩᱞᱩᱝ ᱤᱥᱠᱤᱯᱴᱟ ᱡᱮ ᱦᱚᱸᱜ-ᱚᱭ ᱟᱞᱮ ᱫᱤᱥᱚᱢ ᱵᱩᱨᱩ ᱫᱤᱥᱚᱢ᱾ ᱫᱟᱨᱮ ᱱᱟᱹᱨᱤ ᱛᱮ ᱥᱟᱡᱟᱣ ᱟᱠᱟᱱᱟ ᱩᱱ ᱫᱚ ᱩᱱᱜᱮ ᱟᱫᱚ ᱩᱼᱼ ᱚᱱᱟ ᱩᱱ ᱴᱩᱠᱩᱱ ᱦᱳᱭ ᱠᱟᱛᱮᱜᱮ ᱟᱫᱚ ᱩᱞᱴᱳ ᱯᱟᱞᱴᱟ ᱪᱮᱫ ᱦᱟ ᱦᱟᱡᱤ ᱜᱩᱡᱤ ᱠᱚ ᱵᱟᱭ ᱠᱟᱫᱟ᱾
ᱦᱮᱸᱻ ᱦᱮᱸᱜ ᱮᱱᱛᱮᱫ ᱮᱸᱜ ᱟᱫᱚ ᱮᱱᱛᱮ ᱱᱚᱣᱟ ᱱᱮᱛᱟᱨᱟᱜ ᱚᱱᱠᱟ ᱜᱮᱠᱚ ᱵᱮᱱᱟᱣᱫᱟ ᱟᱫᱚᱢᱼᱼ ᱪᱤᱠᱟᱹ ᱠᱮᱭᱟᱢ ᱮᱱᱛᱮᱫ ᱱᱚᱣᱟ ᱫᱚ ᱵᱟᱝᱠᱚ ᱵᱩᱡᱽ ᱞᱮᱛᱟᱵᱚᱱ ᱠᱷᱟᱱ᱾ ᱛᱚᱻ ᱩᱱᱠᱩ ᱦᱚᱸ ᱟᱨ ᱪᱮᱫ ᱢᱮᱱ ᱠᱟᱛᱮᱫ ᱦᱚᱸ ᱵᱟᱝ, ᱢᱮᱱ ᱫᱚᱠᱚ ᱢᱮᱱ ᱵᱟᱲᱟᱭᱮᱫ
ᱟᱫᱚ-ᱜ ᱦᱮᱸ ᱢᱮᱱ ᱫᱚᱠᱚ ᱢᱮᱱ ᱵᱟᱲᱟᱭᱮᱫ ᱜᱮᱭᱟ ᱟᱫᱚ ᱟᱫᱚ ᱟᱵᱚ ᱦᱚᱸᱛᱚ ᱵᱚᱱ ᱚᱱᱠᱟᱱ ᱜᱮᱭᱟ ᱡᱮ, ᱟᱵ-ᱟᱵᱚ ᱫᱚ ᱚᱱᱠᱟᱱᱟᱜ ᱥᱮᱨᱮᱧ ᱥᱮ ᱫᱟᱲᱮ ᱵᱩᱨᱩ ᱱᱤᱭᱟᱹ ᱥᱮᱨᱮᱧ ᱞᱮᱠᱷᱟᱱ ᱫᱚ ᱵᱟ-ᱵᱟᱵᱚᱱ ᱠᱩᱥᱤᱭᱟᱜ ᱠᱟᱱᱟ᱾
ᱦᱳᱭ ᱦᱳᱭ᱾
ᱟᱵᱚ ᱦᱚᱸ ᱚᱱᱠᱟᱱᱟᱜ ᱥᱮᱨᱮᱧ ᱜᱮᱵᱚᱱ ᱯᱟᱸᱡᱟᱭᱮᱫᱟ᱾
ᱦᱳᱭ ᱧᱮᱞᱚᱜ ᱠᱟᱱᱟ ᱡᱮ ᱦᱳᱭᱛᱳ ᱚᱱᱠᱟᱱᱟᱜ ᱥᱮᱨᱮᱧ ᱠᱚ ᱵᱮᱱᱟᱣ ᱠᱮᱫᱟ ᱛᱚ ᱧᱮᱞᱚᱜ ᱠᱟᱱᱟ ᱚᱱᱟ ᱨᱮᱧᱜᱮ ᱟᱨ ᱪᱮᱫ ᱵᱟᱹᱲᱛᱤ ᱦᱚᱲ ᱠᱚ ᱧᱮᱞ ᱮᱫᱟ, ᱦᱮᱸᱥᱮ᱾ ᱛᱚ ᱚᱱᱟ ᱟᱨ ᱪᱮᱫ ᱪᱤᱠᱟᱹᱜ ᱡᱩᱫᱤ ᱵᱟᱹᱲᱛᱤ ᱦᱚᱲ ᱠᱚ ᱧᱮᱞᱟ ᱮᱱᱠᱷᱟᱱ ᱩᱱᱠᱩᱣᱟᱜ ᱦᱚᱸ ᱢᱟᱱᱮ ᱞᱟᱵᱷ ᱦᱩᱭᱩᱜ ᱛᱟᱠᱚᱣᱟ ᱟᱨ ᱪᱮᱫ᱾ ᱩᱻ ᱵᱟᱹᱲᱛᱤᱱᱟᱹᱜ ᱵᱟᱹᱲᱛᱤ ᱦᱚᱲ ᱠᱚ ᱧᱮᱞᱟ ᱚᱱᱠᱟ ᱦᱤᱥᱟᱹᱵ ᱛᱮ ᱞᱟᱵᱷ ᱦᱩᱭᱩᱜ ᱛᱟᱠᱚᱣᱟ ᱛᱚ ᱚᱱᱟ ᱦᱚᱛᱮᱜ ᱛᱮ ᱩᱱᱠᱩ ᱦᱚᱸᱠᱚ ᱧᱮᱞ ᱫᱟ ᱚᱠᱟ ᱞᱮᱠᱟᱛᱮ ᱟᱞᱮᱭᱟᱜ ᱵᱟᱹᱲᱛᱤ ᱞᱟᱵᱷ ᱦᱩᱭᱩᱜ-ᱟ ᱚᱱᱠᱟ ᱦᱤᱥᱟᱹᱵ ᱛᱮ ᱩᱱᱠᱩ ᱦᱚᱸ ᱛᱟᱦᱞᱮ ᱚᱱᱼᱼ ᱠᱟᱱᱟᱜ ᱜᱮᱠᱚ ᱵᱮᱱᱟᱣ ᱫᱟ᱾
ᱚᱱᱟᱜ ᱠᱮᱜ ᱛᱚ, ᱢᱩᱪᱟᱹᱫ ᱨᱮᱧ ᱞᱟᱹᱭᱟ ᱡᱮ ᱢᱟᱱᱮ ᱢᱟᱱᱮ ᱞᱟᱡ ᱡᱚᱛᱚ ᱵᱚᱱ ᱞᱟᱦᱟ ᱤᱫᱤᱜ ᱠᱟᱱᱟ ᱛᱚᱛᱚ ᱟᱫᱚ ᱢᱟᱱᱮᱼᱼ ᱪᱮᱫ ᱞᱟᱹᱭᱟ ᱥᱚᱵᱵᱷᱚ ᱵᱩᱱ ᱦᱩᱭᱩᱜ ᱛᱟᱵᱚᱱᱟ ᱥᱮ ᱪᱮᱫ, ᱥᱚᱵᱵᱷᱚ ᱵᱚᱱ ᱵᱮᱱᱟᱜ-ᱟ ᱛᱚᱼᱼ ᱞᱟᱦᱟ ᱫᱤᱱ ᱨᱮ ᱵᱷᱟᱜᱮᱹ ᱵᱷᱟᱜᱮᱹ ᱥᱮᱨᱮᱧ ᱵᱮᱱᱟᱣ ᱢᱟᱵᱚᱱ᱾
ᱮᱠᱟᱞ ᱮᱠᱟᱞ ᱱᱚᱣᱟ ᱫᱚ ᱵᱟᱵᱚᱱ ᱟᱹᱨᱩᱯᱷᱮᱨᱟᱣ ᱞᱮᱠᱷᱟᱱ ᱮᱱᱠᱷᱟᱱ ᱫᱚ ᱦᱟᱸᱜᱼᱼ ᱵᱟᱵᱚᱱ ᱞᱟᱦᱟ ᱠᱚᱜ-ᱟ ᱥᱮ᱾ ᱛᱚ ᱱᱚᱣᱟ ᱫᱚ ᱮᱠᱟᱞ ᱟᱹᱨᱩ ᱯᱷᱮᱨᱟᱣ ᱜᱮ ᱞᱟᱹᱠᱛᱤ ᱠᱟᱱ ᱛᱟᱵᱚᱱᱟ᱾
ᱦᱮᱸ ᱮᱴᱟᱜ ᱮᱴᱟᱜ ᱢᱟᱱᱮ ᱡᱟᱛ ᱡᱟᱹᱛᱤ ᱠᱚᱢ ᱧᱮᱞ ᱠᱚᱣᱟ ᱢᱟᱱᱮ, ᱱᱟᱯᱟᱭ ᱱᱟᱯᱟᱭ ᱥᱮᱨᱮᱧ ᱛᱟᱠᱚ᱾ ᱢᱟᱱᱮ ᱢᱤᱫᱴᱟᱝ ᱠᱩᱲᱤ ᱤᱝᱜᱤᱛ ᱠᱟᱛᱮᱜ ᱜᱮ ᱵᱟᱠᱚ ᱥᱮᱨᱮᱧ ᱟᱠᱟᱫᱟ ᱩᱱᱠᱩ ᱫᱚ ᱾ ᱱᱟᱯᱟᱭ ᱱᱟᱯᱟᱭ ᱢᱟᱱᱮ ᱟᱭᱢᱟ ᱜᱮ ᱥᱮᱨᱮᱧ ᱢᱮᱱᱟᱜ ᱛᱟᱠᱚᱣᱟ ᱡᱮ ᱱᱟᱯᱟᱭ ᱱᱟᱯᱟᱭ ᱥᱮ ᱟᱢ ᱚᱲᱟᱜ ᱦᱚᱲ ᱥᱟᱢᱟᱝ ᱨᱮᱢ ᱟᱸᱡᱚᱢ ᱫᱟᱲᱮᱭᱟᱜᱼᱟ ᱥᱮ ᱡᱟᱦᱟᱸ ᱨᱮᱜᱮᱢ ᱟᱸᱡᱚᱢ ᱫᱟᱲᱮᱭᱟᱜ-ᱟ᱾
ᱮᱠᱟᱞ ᱮᱠᱟᱞ ᱾
ᱠᱤᱱᱛᱩ ᱟᱵᱚᱣᱟᱜ ᱥᱮᱨᱮᱧ ᱫᱚ ᱚᱲᱟᱜ ᱦᱚᱲ ᱥᱟᱢᱟᱝ ᱨᱮ ᱟᱸᱡᱚᱢ ᱵᱟᱢ ᱫᱟᱲᱮᱭᱟᱜ-ᱟ᱾ ᱥᱮ ᱢᱟᱱᱮ ᱦᱚᱲ ᱛᱟᱞᱟ ᱨᱮᱦᱚᱸ ᱟᱸᱡᱚᱢ ᱵᱟᱢ ᱫᱟᱲᱮᱭᱟᱜ-ᱟ᱾
ᱮᱠᱟᱞ ᱜᱚᱝᱠᱮ ᱱᱚᱣᱟ ᱫᱚ ᱟᱹᱰᱤ ᱥᱟᱹᱨᱤ ᱠᱟᱛᱷᱟᱢ ᱢᱮᱱ ᱠᱮᱫ ᱛᱟᱞᱟᱝ ᱟ ᱦᱳᱭ ᱢᱟ ᱛᱚᱵᱮ